ᱦᱮᱞᱳᱣ ᱦᱮ ᱟᱸᱡᱚᱢᱚᱜ ᱟᱸᱡᱚᱢᱚᱜ ᱠᱟᱱᱟ ᱤᱧᱟᱜ ᱨᱚᱲ ᱦᱩ ᱡᱚᱦᱟᱨ ᱜᱤ
ᱦᱮᱸ ᱡᱚᱦᱟᱨ ᱜᱮ
ᱱᱟᱯᱟᱭ ᱜᱮᱛᱚ
ᱦᱮᱸ ᱱᱟᱯᱟᱭ ᱜᱮ ᱵᱟᱲᱟ
ᱟᱸ ᱱᱟᱯᱟᱭ ᱛᱟᱦᱮᱱ ᱠᱷᱟᱱ ᱜᱮ ᱱᱟᱯᱟᱭ ᱜᱮ ᱱᱟᱯᱟᱭ ᱠᱟᱛᱷᱟ
ᱦᱮᱸ ᱛᱟᱦᱞᱮ ᱟᱯᱮ ᱦᱚᱸ ᱱᱟᱯᱟᱭ ᱜᱮ ᱢᱮᱱᱟᱜ ᱯᱮᱭᱟ
ᱦᱮᱸ ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ, ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ ᱱᱟᱯᱟᱭ ᱜᱮ ᱪᱟᱞᱟᱜ ᱠᱟᱱᱟ ᱪᱮᱫ ᱠᱚᱵᱮᱱ ᱪᱤᱠᱟᱹ ᱵᱟᱲᱟᱭ ᱜᱮᱛᱟ ᱟᱵᱮᱱ ᱫᱚ
ᱟᱹᱞᱤᱧ ᱫᱚ, ᱪᱤᱠᱟᱹ ᱵᱚᱞᱛᱮ ᱫᱚᱻ ᱪᱮᱫ ᱦᱚᱸ ᱵᱟᱞᱤᱧ ᱪᱤᱠᱟᱹᱭ ᱜᱮᱭᱟ ᱟᱹᱞᱤᱧ ᱫᱚ, ᱵᱮᱠᱟᱨ ᱜᱮᱭᱟᱞᱤᱧ
ᱚᱸ
ᱛᱟᱦᱚᱞᱮ ᱟᱹᱵᱤᱱ ᱫᱚ ᱡᱟᱦᱟᱱᱟᱜ ᱵᱤᱱ
ᱟᱹᱞᱤᱧ ᱦᱮᱸ ᱟᱹᱞᱤᱧ ᱫᱚ ᱪᱤᱠᱟᱹ ᱫᱚ ᱪᱮᱫ ᱞᱮᱠᱟ ᱞᱤᱧ ᱞᱟᱹᱭᱟ, ᱟᱫᱚ ᱱᱤᱛᱚᱝ ᱥᱴᱟᱰᱤ ᱪᱟᱞᱟᱜ ᱠᱟᱱ ᱛᱟᱹᱞᱤᱧᱟ
ᱟ ᱟᱪᱪᱷᱟ, ᱟᱪᱪᱷᱟ ᱵᱷᱟᱹᱜᱤ ᱠᱟᱛᱷᱟ
ᱚᱱᱟ ᱮᱢ ᱮ ᱪᱟᱞᱟᱜ ᱠᱟᱱ ᱛᱟᱹᱞᱤᱧᱟ, ᱮᱢ ᱮ ᱠᱚᱱᱴᱤᱱᱤᱭᱩᱮᱫᱟᱞᱤᱧ ᱛᱚ
ᱦᱮᱸ ᱦᱮᱸ ᱦᱮᱻ ᱴᱷᱤᱠ ᱴᱷᱤᱠ
ᱟᱫᱚ ᱢᱟᱱᱮ, ᱟᱵᱮᱱ ᱢᱟᱱᱮ, ᱪᱮᱫ ᱪᱮᱫ ᱢᱟᱱᱮ ᱱᱤᱭᱟᱹ ᱠᱚ ᱥᱴᱟᱹᱰᱤ ᱠᱚ ᱵᱟᱵᱮᱱ ᱠᱚᱨᱟᱣ ᱵᱟᱲᱟᱭ ᱠᱮᱫᱟ ᱯᱟᱲᱦᱟᱜ ᱚᱞᱚᱜ ᱯᱟᱲᱦᱟᱜ ᱫᱚ ᱵᱮᱱ ᱵᱟᱹᱜᱤ ᱟᱠᱟᱫᱟ᱾
ᱦᱮᱸᱻ ᱟᱹᱞᱤᱧ ᱫᱚ ᱚᱞᱚᱜ- ᱯᱟᱲᱦᱟᱣ ᱫᱚ ᱱᱟᱜ ᱞᱤᱧ ᱵᱟᱹᱜᱤ, ᱠᱮᱫᱟ ᱟᱹᱰᱤ ᱫᱤᱱ ᱨᱮᱜᱮ ᱩᱱᱟᱹᱜ
ᱚ
ᱴᱟᱠᱟ ᱯᱩᱭᱥᱟᱹ ᱚᱵᱷᱟᱵᱽ ᱡᱟᱞᱟ ᱛᱮ ᱩᱱᱟᱹᱜ ᱯᱟᱲᱦᱟᱣ ᱠᱚ ᱵᱟᱝ ᱦᱩᱭᱩ ᱟᱠᱟᱱ ᱛᱟᱹᱞᱤᱧᱟ
ᱚᱦᱚᱻ ᱟᱹᱰᱤ ᱫᱩᱠ ᱨᱮᱱᱟᱜ ᱵᱮᱯᱟᱨ ᱡᱮ ᱚᱞᱚᱜ ᱯᱟᱲᱦᱟᱜ ᱵᱮᱱ ᱵᱟᱹᱜᱤ ᱠᱮᱫᱟ᱾
ᱟᱫᱚ, ᱱᱚᱜᱼᱚ ᱱᱚᱝᱠᱟ ᱩᱻ ᱚᱲᱟᱜ ᱠᱷᱚᱱᱟᱜ ᱥᱟᱦᱟᱡᱚ ᱢᱤᱫᱴᱮᱱ, ᱵᱟ. ᱞᱤᱧ ᱧᱟᱢ ᱞᱮᱫᱟ ᱡᱮ ᱯᱩᱭᱥᱟᱹ ᱠᱚ ᱴᱟᱠᱟ ᱠᱚᱛᱮ ᱱᱟᱪᱟᱨ ᱧᱚᱜ ᱜᱮᱭᱟᱞᱮ ᱛᱚ ᱟᱫᱚ, ᱟᱞᱤᱧ ᱦᱚᱞᱤᱧ ᱢᱚᱱᱮ ᱪᱮᱫᱟ ᱵᱟᱝᱟ ᱯᱟᱲᱦᱟᱣ ᱠᱚ ᱵᱟᱹᱜᱤ ᱠᱟᱛᱮ ᱡᱟᱦᱟᱱᱟᱜ ᱠᱚᱜᱮ ᱠᱟᱹᱢᱤ ᱵᱟᱲᱟ ᱦᱩᱭᱩᱜᱼᱟ᱾
ᱵᱟᱝ ᱚᱱᱟ ᱦᱚ ᱵᱷᱟᱹᱜᱤ ᱠᱟᱛᱷᱟ ᱡᱮ ᱚᱲᱟᱜ ᱯᱷᱮᱢᱮᱞᱤ ᱡᱩᱫᱤ ᱥᱚᱝᱥᱟᱨ ᱨᱮ ᱡᱚᱫᱤ ᱱᱩᱠᱩ ᱚᱥᱩᱵᱤᱫᱟ ᱛᱟᱦᱮᱱ ᱠᱷᱟᱡ ᱛᱟᱦᱚᱞᱮ ᱫᱚ ᱠᱟᱹᱢᱤ ᱫᱚ ᱞᱟᱜᱟᱜ ᱜᱮᱭᱟ ᱱᱤᱛᱚᱝ ᱚᱞᱚᱜ ᱯᱟᱲᱦᱟᱜ ᱯᱟᱲᱦᱟᱜ ᱡᱩᱫᱤ ᱚᱞᱚᱜ ᱯᱟᱲᱦᱟᱜ ᱫᱚ ᱠᱷᱚᱨᱪᱟ ᱫᱚ ᱢᱮᱱᱟᱜ ᱜᱮᱭᱟ ᱥᱮ ᱟᱞᱤᱧ ᱦᱚᱸᱜᱼ ᱤᱱᱟᱹ ᱯᱟᱲᱦᱟᱜ, ᱟᱹᱞᱤᱧ ᱦᱚᱸ ᱚᱞᱚᱜ ᱯᱟᱲᱦᱟᱜ ᱱᱤᱛᱚᱜ ᱪᱟᱞᱟᱜ ᱠᱟᱱ ᱛᱟᱹᱞᱤᱧᱟ ᱟᱹᱞᱤᱧ ᱦᱚᱸ ᱞᱤᱧ ᱞᱟᱹᱭ ᱮᱫᱟ ᱵᱟᱝ ᱢᱟᱱᱮ, ᱢᱤᱫ ᱦᱚᱲ ᱚᱞᱚᱜ ᱯᱟᱲᱦᱟᱣ ᱛᱮ, ᱢᱟᱱᱮ ᱪᱮᱛᱟᱱ ᱥᱮᱫ ᱛᱤᱱᱟᱹᱜ ᱪᱮᱛᱟᱱ ᱥᱮᱫ ᱪᱟᱞᱟᱜ- ᱪᱟᱞᱟᱜ ᱤᱱᱟᱹᱜ ᱜᱮ ᱵᱟᱹᱲᱛᱤ ᱠᱷᱚᱨᱚᱪ ᱪᱟᱞᱟᱣ ᱪᱟᱞᱟᱜ ᱪᱟᱞᱟᱜ ᱠᱟᱱᱟ ᱚᱞᱚᱜ-ᱯᱟᱲᱦᱟᱜ ᱨᱮ ᱱᱤᱛᱚᱜ ᱡᱩᱫᱤ ᱚᱲᱟᱜ ᱠᱷᱚᱱᱟᱜ ᱡᱩᱫᱤ ᱵᱮᱠᱜᱨᱟᱣᱩᱱᱰ ᱥᱟᱯᱳᱨᱴ ᱡᱩᱫᱤ ᱵᱟᱝ ᱧᱟᱢᱚᱜ ᱠᱷᱟᱡ ᱫᱚ ᱮᱴᱠᱮᱴᱬᱮ ᱫᱚ ᱦᱩᱭᱩᱜ ᱜᱮᱭᱟ ᱥᱮ
ᱟᱹᱞᱤᱧᱟᱜ ᱚᱱᱠᱟᱜᱮ ᱟᱥᱟ ᱫᱚ ᱛᱟᱦᱮᱸ ᱠᱟᱱ ᱛᱟᱹᱟᱞᱤᱧ ᱜᱮᱭᱟ ᱡᱮ ᱯᱟᱲᱦᱟᱜ ᱟᱹᱞᱤᱧ ᱠᱚᱞᱮᱮᱡ ᱟᱹᱞᱤᱧ, ᱠᱚᱞᱮᱡᱽ ᱠᱚᱞᱤᱧ ᱠᱚᱢᱯᱞᱤᱴ ᱠᱟᱛᱮᱫ ᱮᱢᱮ ᱠᱚ ᱵᱤᱭᱮ ᱚᱱᱠᱟ ᱠᱚᱨᱟᱣᱱᱟ ᱟᱥᱟ ᱛᱟᱦᱮᱸ ᱠᱟᱱ ᱛᱟᱹᱟᱞᱤᱧ ᱡᱮᱛᱮ ᱟᱫᱚ ᱚᱲᱟᱜ ᱨᱮᱱᱟᱜ ᱚᱱᱟ ᱥᱟᱯᱳᱨᱴ ᱠᱚ ᱵᱟᱝ ᱫᱟᱨᱟᱭ ᱛᱮ ᱯᱩᱭᱥᱟᱹ ᱴᱟᱠᱟ ᱠᱚ ᱵᱟᱝ ᱧᱟᱢ ᱫᱟᱨᱟᱭ ᱛᱮ, ᱟᱫᱚ ᱯᱟᱲᱦᱟᱣ ᱵᱟᱝ ᱦᱩᱭ ᱞᱮᱱᱟ ᱟᱥᱟ ᱛᱚ ᱛᱟᱦᱮᱸ ᱠᱟᱱ ᱜᱮᱭᱟ ᱟᱹᱰᱤ ᱢᱟᱨᱟᱝ ᱜᱮ
ᱱᱚᱣᱟ ᱟᱹᱰᱤ ᱫᱩᱠ ᱠᱟᱱᱟ ᱫᱩᱠ ᱟᱵᱮᱱᱟᱜ ᱠᱟᱛᱷᱟ ᱟᱸᱡᱚᱢ ᱠᱟᱛᱮᱫ ᱟᱹᱰᱤ ᱫᱩᱠ ᱜᱮ ᱟᱴᱠᱟᱨᱚᱜ ᱠᱟᱱᱟ ᱵᱟᱝ ᱡᱮ ᱢᱟᱱᱮ ᱯᱟᱲᱦᱟᱣ ᱤᱪᱪᱷᱟᱹ ᱛᱟᱦᱮᱱ ᱛᱩᱞᱩᱭᱟ ᱥᱚᱝᱥᱟᱨ ᱨᱮᱱᱟᱜ ᱥᱚᱢᱚᱥᱥᱟ ᱛᱮ ᱢᱮ ᱯᱟᱲᱦᱟᱣ ᱵᱟᱝ ᱜᱟᱱᱚᱜ ᱠᱟᱱᱟ ᱛᱟᱦᱚᱞᱮ ᱢᱟᱱᱮ ᱟᱵᱮᱱ ᱫᱚ ᱚᱠᱟ ᱟᱯᱮ ᱫᱤᱥᱚᱢ ᱫᱚ ᱪᱮᱫ ᱫᱤᱥᱚᱢ ᱯᱟᱲᱟᱜ ᱛᱮ
ᱟᱞᱮᱭᱟᱜ ᱫᱤᱥᱚᱢ ᱫᱚ ᱪᱮᱫ ᱤᱧ ᱞᱟᱹᱭᱟᱵᱤᱱᱟ ᱱᱚᱛᱮ ᱡᱷᱟᱲᱠᱷᱚᱸᱰ ᱥᱮᱱ ᱟᱞᱮᱭᱟᱜ ᱫᱤᱥᱚᱢ
ᱚ ᱡᱷᱟᱲᱠᱷᱚᱸᱰ ᱵᱷᱟᱹᱜᱤ ᱠᱟᱛᱷᱟ ᱡᱷᱟᱲᱠᱷᱚᱸᱰ ᱫᱤᱥᱚᱢ
ᱦᱮᱸ ᱦᱮᱸ
ᱦ ᱦ ᱡᱟᱭᱦᱳᱠ ᱟᱞᱮ ᱡᱷᱟᱲᱠᱷᱚᱱᱰ ᱫᱤᱥᱚᱢ ᱥᱮᱫ ᱫᱚ ᱢᱟᱱᱮ ᱱᱚᱜ-ᱚᱭ ᱯᱟᱨᱚᱢᱮᱱ ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱵᱟᱛᱟᱣ ᱠᱮᱫᱟ
ᱦᱚᱸ ᱟᱞᱮ ᱥᱮᱫᱟᱜ ᱦᱩᱞ ᱢᱟᱦᱟ ᱫᱚ ᱱᱟᱦᱟᱜ ᱠᱟᱹᱴᱤᱡ ᱢᱚᱴᱟ ᱢᱩᱴᱤ ᱵᱷᱟᱹᱜᱤ ᱧᱚᱜ ᱜᱮᱞᱮ ᱢᱟᱱᱟᱣ ᱵᱟᱲᱟ ᱟᱠᱟᱫᱟ
ᱟᱯᱮᱥᱮᱱᱟᱜ ᱵᱷᱩᱞ ᱵᱷᱩᱞᱤᱧ ᱞᱟᱹᱭ ᱠᱮᱫᱟ ᱢᱟᱱᱮ ᱟᱵᱚᱣᱟᱜ ᱟᱵᱚᱣᱟᱜ ᱦᱩᱞ ᱢᱟᱦᱟ ᱫᱚ ᱢᱟᱱᱮ ᱟᱵᱚ ᱠᱚ ᱟᱵᱚ ᱥᱟᱱᱛᱟᱲᱟᱜ ᱢᱟᱱᱮ ᱪᱮᱫ ᱞᱮᱠᱟ ᱯᱮ ᱢᱟᱱᱮ ᱟᱯᱮ ᱥᱮᱫ ᱦᱚᱸ ᱵᱷᱟᱜᱮ ᱜᱮ ᱠᱚ ᱢᱟᱱᱟᱣ ᱜᱮᱭᱟ ᱛᱚ ᱥᱮ ᱡᱷᱟᱲᱠᱷᱚᱸᱰ ᱤᱭᱟᱹ ᱰᱤᱥᱴᱤᱠ ᱨᱮᱦᱚᱸ
ᱦᱮᱸ ᱵᱷᱟᱹᱜᱤ ᱜᱮ ᱢᱟᱱᱟᱣ ᱵᱟᱲᱟᱭ ᱜᱮᱭᱟᱞᱮ ᱟᱞᱮ ᱥᱮᱱ
ᱵᱟᱝ ᱱᱤᱭᱟᱹ ᱠᱚᱫᱚ ᱢᱟᱱᱮ ᱮᱠᱟᱞᱜᱮ ᱢᱟᱱᱟᱣᱜᱮ ᱫᱚᱨᱠᱟᱨ ᱡᱮ ᱟᱵᱚᱨᱮᱱ ᱢᱟᱱᱮ ᱵᱤᱨᱵᱟᱱᱴᱟ ᱠᱚ ᱟᱵᱩ ᱞᱟᱹᱜᱤᱫ ᱢᱟᱭᱟᱢ ᱠᱚᱠᱚ ᱞᱤᱜᱤ ᱟᱠᱟᱜᱼᱟ
ᱞᱤᱸᱜᱤ ᱟᱠᱟᱫᱟᱭ ᱦᱮ ᱞᱟ. ᱲᱟ. ᱭ ᱠᱟᱫᱟ ᱠᱚ
ᱞᱟᱹᱲᱦᱟᱹᱭ ᱠᱟᱜᱼᱟ ᱠᱚ ᱢᱟᱱᱮ ᱤᱝᱨᱮᱡᱽ ᱵᱤᱨᱩᱫᱽ ᱤᱝᱨᱮᱡᱽ ᱵᱤᱨᱩᱫᱽ ᱨᱮ ᱥᱟᱹᱫᱷᱤᱱ ᱠᱚ ᱮᱢᱟᱣ ᱟᱠᱟᱫ ᱵᱚᱱᱟ
ᱦᱮᱸ
ᱦᱮ ᱟᱹᱰᱤ ᱟᱹᱰᱤ ᱥᱟᱨᱦᱟᱣ ᱜᱮ ᱡᱟᱭᱦᱳᱠ
ᱛᱟᱦᱚᱞᱮ ᱦᱮᱸ ᱛᱟᱦᱮ ᱞᱟᱹᱭ ᱫᱟᱞᱤᱧ ᱛᱟᱦᱮ ᱟᱯᱮᱥᱮᱫ ᱦᱚᱸ ᱚᱱᱠᱟ ᱵᱷᱟᱹᱜᱤ ᱵᱟᱲᱟ ᱜᱮ ᱦᱩᱭᱩᱜ ᱜᱮᱭᱟ ᱦᱩᱞ ᱢᱟᱦᱟ ᱠᱚᱫᱚ
ᱦᱮᱸ ᱦᱳᱭ ᱦᱳᱭ ᱦᱳᱭ ᱟᱞᱮᱥᱮᱫ ᱫᱚ ᱢᱟᱱᱮ ᱦᱳᱭ ᱯᱟᱨᱚᱢᱮᱱ ᱦᱩᱞ ᱢᱟᱦᱟ ᱤᱭᱩᱱᱤᱵᱷᱟᱨᱥᱤᱴᱤ ᱨᱮᱦᱚᱸ ᱞᱮ ᱢᱟᱱᱟᱣ ᱵᱟᱲᱟ ᱠᱮᱫᱟᱞᱮ
ᱮᱠᱫᱚᱢ
ᱚᱠᱟᱴᱟᱜ ᱤᱭᱩᱱᱤᱵᱷᱟᱨᱥᱤᱴᱤ ᱨᱮ ᱞᱮ ᱯᱟᱲᱦᱟᱜ ᱵᱷᱟᱹᱜᱤ ᱜᱮᱞᱮ ᱢᱟᱱᱟᱣ ᱠᱮᱫᱟ ᱛᱟᱨᱯᱚᱨᱮ ᱛᱟᱯᱚᱨᱮ ᱚᱱᱟ ᱚᱲᱟᱜ ᱚᱲᱟᱜ ᱚᱲᱟᱜ ᱚᱲᱟᱜ ᱫᱩᱣᱟᱹᱨ ᱥᱮᱫ ᱦᱚᱸ ᱠᱚ ᱢᱟᱱᱟᱣ ᱵᱟᱲᱟ ᱠᱮᱫᱟᱞᱮ ᱟᱞᱮ ᱫᱚ ᱢᱟᱱᱮ ᱟᱹᱛᱩ ᱠᱚᱨᱮ ᱟᱹᱛᱩ ᱠᱚᱨᱮ ᱦᱚᱸᱞᱮ ᱢᱟᱱᱟᱣ ᱜᱮᱭᱟ
ᱦᱮᱸ ᱦᱮᱸ ᱱᱚᱣᱟ ᱛᱚ ᱟᱫᱚ ᱟᱹᱛᱩ ᱫᱤᱥᱚᱢ ᱠᱚᱨᱮ ᱛᱚ ᱟᱵᱚ ᱥᱟᱱᱛᱟᱲ ᱢᱮᱱᱟᱜ ᱠᱚᱣᱟ ᱢᱮᱱᱟᱜ ᱵᱚᱱᱟ ᱟᱫᱚ ᱵᱟᱢ ᱢᱟᱱᱟᱣ ᱞᱮᱠᱷᱟᱱ ᱫᱚ ᱱᱩᱠᱤᱱ ᱫᱚ ᱟᱵᱚᱨᱮᱱ ᱦᱚᱲ ᱜᱮ ᱠᱟᱱ ᱛᱟᱦᱮ-ᱟᱠᱤᱱ
ᱦᱮᱸ ᱟᱵᱚ ᱦᱮᱸ ᱟᱵᱚ ᱠᱷᱟᱹᱛᱤᱨ ᱢᱟᱭᱟᱢ ᱞᱤᱸᱜᱤ ᱠᱟᱛᱮ ᱦᱚᱸ ᱟᱵᱚ ᱱᱤᱛᱚᱜ ᱱᱤᱭᱟᱹ ᱡᱤᱭᱟᱹᱲ ᱫᱷᱟᱹᱨᱛᱤ ᱨᱮ ᱡᱤᱭᱟᱹᱲ ᱠᱟᱛᱮᱫ ᱫᱚᱦᱚ ᱠᱟᱠ ᱢᱟᱱᱮ ᱞᱟᱹᱭ ᱞᱮᱠᱷᱟᱠ ᱫᱚ ᱟᱵᱚ ᱩᱱᱠᱩᱣᱟᱜ ᱜᱮ ᱫᱟᱭᱟ ᱫᱩᱞᱟᱹᱲ ᱛᱮ ᱢᱮᱱᱟᱜ ᱵᱩᱱᱟ
ᱢᱮᱱᱟᱜ ᱵᱚᱱᱟ ᱦᱮᱸ ᱩᱝᱠᱩ ᱱᱚᱝᱠᱟ ᱵᱟᱠᱚ ᱢᱟᱭᱟᱢ ᱵᱟᱠᱚ ᱵᱟᱠᱚ ᱞᱟᱹᱲᱦᱟᱭ ᱟᱵᱚ ᱫᱚ ᱵᱟᱵᱚᱱ ᱛᱟᱦᱮᱱ ᱠᱚᱜ-ᱟ ᱛᱚ
ᱦᱳᱭ ᱦᱳᱭ ᱦᱳᱭ ᱮᱠᱫᱚᱢ ᱮᱠᱫᱚᱢ ᱵᱷᱟᱹᱜᱤ ᱵᱮᱱ ᱞᱟᱹᱭᱮᱫᱟ ᱢᱟᱱᱮ
ᱩᱱᱠᱩ ᱞᱟᱹᱜᱤᱫ ᱛᱮ ᱟᱵᱚ ᱱᱤᱭᱟᱹ ᱴᱩᱠᱩ ᱵᱟᱵᱚ ᱫᱟᱲᱮᱭᱟᱜᱼᱟ ᱡᱮ ᱩᱱᱠᱩ ᱟᱠᱚᱣᱟᱜ ᱫᱤᱱ ᱨᱮ ᱠᱟᱹᱴᱤᱡ ᱵᱷᱟᱹᱜᱤ ᱧᱚᱜ ᱵᱟᱵᱚ ᱢᱟᱱᱟᱣᱟ ᱠᱤ ᱢᱟᱱᱟᱣ ᱫᱚ ᱞᱟᱹᱠᱛᱤ ᱠᱟᱱ ᱜᱮᱭᱟ
ᱦᱳᱭ ᱦᱳᱭ ᱮᱠᱫᱚᱢ ᱮᱠᱫᱚᱢ ᱱᱤᱭᱟᱹ ᱠᱚᱫᱚ ᱢᱟᱱᱟᱣ ᱫᱚ ᱞᱟᱹᱠᱛᱤ ᱠᱟᱱ ᱜᱮᱭᱟ
ᱦᱮᱸ ᱟᱫᱚ ᱟᱹᱞᱤᱧ ᱫᱚ ᱦᱟᱜ ᱚᱱᱮ ᱮᱴᱟᱜ ᱮᱴᱟᱜ ᱟᱛᱳ ᱠᱚᱨᱮ ᱚᱱᱠᱟ ᱟᱸᱡᱚᱢ ᱵᱟᱲᱟ ᱟᱠᱟᱫᱟᱞᱤᱧ ᱮᱫ ᱡᱮᱢᱚᱱ ᱱᱚᱣᱟ ᱦᱩᱞ ᱢᱟᱦᱟ ᱨᱮᱫᱚ ᱦᱟᱸᱜ ᱟᱹᱰᱤᱜᱟᱱ ᱦᱚᱲ ᱫᱚ ᱯᱨᱳᱜᱨᱟᱢ ᱡᱟᱛᱨᱟ ᱰᱟᱵᱳᱰᱮ ᱮᱱᱛᱮᱱ ᱠᱚ ᱫᱚᱦᱚᱭᱟ ᱮᱠᱮᱱ ᱱᱚᱣᱟ ᱞᱟᱹᱭ ᱟᱫᱚ ᱤᱧ ᱫᱚ ᱦᱟᱜ ᱤᱧ ᱯᱚᱠᱷᱟ ᱛᱮ ᱫᱚᱧ ᱞᱟᱹᱭ ᱫᱟ ᱡᱮ ᱱᱚᱣᱟ ᱵᱷᱩᱞ ᱢᱟᱦᱟ ᱨᱮᱫᱚ ᱰᱟᱵᱩᱝ ᱰᱮᱱᱥ ᱮ ᱵᱟᱝ ᱯᱨᱳᱜᱨᱟᱢ ᱮᱱᱛᱮ ᱱᱚᱣᱟ ᱠᱚᱫᱚ ᱦᱩᱭᱩᱜ ᱨᱮᱱᱟᱜ ᱞᱟᱹᱠᱛᱤ ᱫᱚ ᱵᱟᱝ ᱠᱟᱱᱟ
ᱦᱳᱭ ᱦᱳᱭ ᱢᱟᱱᱮ ᱟᱵᱮᱟᱵᱮᱱᱟᱜ ᱱᱤᱭᱟᱹ ᱠᱟᱷᱟ ᱫᱚ ᱦᱩᱦᱩ ᱞᱟᱹᱭᱵᱤᱱ
ᱚᱱᱟ ᱫᱚ ᱢᱤᱫᱴᱮᱱ ᱫᱩᱠ ᱫᱤᱱ ᱠᱟᱱᱟ ᱟᱨ ᱚᱸᱰᱩ ᱫᱚ ᱟᱵᱩ ᱫᱚ ᱵᱩ ᱨᱟᱹᱥᱠᱟᱹᱭᱟ
ᱦᱮᱸ ᱦᱮᱸ ᱦᱩᱸ ᱢᱟᱱᱮ ᱢᱟᱱᱮ ᱟᱵᱚ ᱚᱱᱟ ᱫᱤᱱ ᱨᱮᱫᱚ ᱢᱟᱱᱮ ᱟᱵᱚᱣᱟᱜ ᱵᱷᱚᱜᱱᱟᱰᱤ ᱨᱮ ᱮ ᱦᱚᱲ ᱠᱚ ᱡᱟᱣᱨᱟ ᱞᱮᱱ ᱛᱟᱵᱚᱱᱟ
ᱦᱮᱸ ᱦᱮᱸ ᱮᱠᱫᱚᱢ
ᱟᱫᱚ ᱚᱱᱟ ᱠᱚ ᱫᱤᱱ ᱛᱮᱫᱚ ᱤᱧᱦᱚ ᱟᱵᱮᱱᱟᱜ ᱠᱟᱛᱷᱟ ᱨᱮᱜᱮ ᱥᱮᱭᱢᱟᱛ ᱫᱚᱧ ᱥᱮᱭᱢᱟᱛ ᱜᱮᱭᱟ ᱡᱮ ᱦᱮᱸ ᱱᱤᱭᱟᱹ ᱠᱚᱫᱚ ᱮᱠᱟᱞ ᱜᱮ ᱵᱟᱝ ᱴᱷᱮᱠᱟ ᱡᱮ ᱦᱮ ᱟᱪᱪᱷᱟ ᱰᱤᱡᱮ ᱯᱨᱳᱜᱨᱟᱢ ᱛᱟᱨᱯᱚᱨ ᱱᱟᱭᱤᱴ ᱯᱨᱳᱜᱨᱟᱢ ᱠᱚ ᱟᱨᱦᱚ ᱢᱟᱱᱮ ᱟᱨᱦᱚ ᱮᱢᱟᱱ ᱮᱢᱟᱱ ᱯᱨᱳᱜᱨᱟᱢ ᱠᱚ ᱫᱚᱦᱚ ᱵᱟᱲᱟᱭ ᱜᱮᱭᱟ ᱢᱟᱱᱮ ᱚᱱᱟ ᱠᱚᱫᱚ ᱮᱠᱟᱞ ᱜᱮ ᱢᱟᱱᱮ ᱵᱟᱝ ᱴᱷᱤᱠᱟ ᱡᱮ ᱱᱤᱭᱟᱹ ᱠᱚ ᱫᱚᱦᱚ ᱠᱟᱛᱮ ᱵᱮᱠᱟᱨ ᱟᱵᱚᱣᱟᱜ ᱥᱟᱶᱛᱟ ᱜᱮ ᱟᱨᱦᱚ ᱵᱟᱹᱲᱤᱡ ᱪᱟᱞᱟᱜ ᱠᱟᱱᱟ ᱵᱟ ᱟᱹᱞᱤᱧ ᱫᱚᱞᱤᱧ ᱢᱮᱱᱟ ᱢᱟᱱᱮ ᱫᱚᱦᱚ ᱞᱮᱠᱷᱟᱡ ᱫᱚ ᱢᱟᱱᱮ ᱢᱟᱱᱮ ᱦᱮᱸ ᱚᱱᱠᱟ ᱢᱤᱫᱴᱮᱝ ᱚᱱᱩᱥᱴᱷᱟᱱ ᱞᱮᱠᱟ ᱫᱚᱦᱚᱭ ᱢᱮ ᱵᱟᱝ ᱩᱱᱠᱩᱣᱟᱜ ᱥᱤᱫᱩ ᱠᱟᱹᱱᱦᱩ ᱪᱟᱸᱫᱽ ᱵᱷᱳᱭᱨᱚᱵ ᱩᱱᱠᱩᱣᱟᱜ ᱵᱤᱨ ᱠᱟᱛᱷᱟᱭ ᱟᱸᱡᱚᱢ ᱡᱚᱛᱚ ᱦᱚᱲ
ᱦᱮᱸ ᱟᱸᱡᱚᱢ ᱢᱟᱵᱚ ᱡᱮ ᱩᱱᱠᱩ ᱱᱤᱭᱮ ᱡᱮ ᱠᱟᱛᱷᱟ ᱠᱟᱛᱷᱟ ᱠᱚ ᱞᱟᱹᱭᱟᱠᱚ ᱫᱟᱢᱟᱱ ᱫᱟᱢᱟᱱ ᱡᱮ ᱦᱮᱸ ᱚᱱᱟ ᱠᱚᱫᱚ ᱴᱷᱤᱜ
ᱦᱩᱸ ᱦᱩᱸ ᱦᱩᱸ ᱚᱱᱟ ᱠᱚᱫᱚ ᱢᱟᱱᱮ ᱴᱷᱤᱠ ᱜᱮᱭᱟ ᱡᱮ ᱵᱟᱝ ᱡᱚᱛᱚ ᱦᱚᱲ ᱢᱮᱱᱟᱜ ᱠᱷᱟᱱ ᱠᱚ ᱥᱚᱪᱮᱛᱚ ᱱᱚᱜᱼᱟ ᱥᱮ ᱡᱮ ᱵᱟᱝ ᱡᱮ ᱢᱟᱱᱮ ᱤᱱᱟᱹ ᱡᱚᱛᱚ ᱦᱚᱲᱟᱜ ᱢᱚᱱᱮ ᱨᱮ ᱢᱤᱫᱴᱮᱝ ᱢᱟᱱᱮ ᱤᱭᱟᱹ ᱦᱟᱡᱩᱜᱼᱟ ᱚᱹ ᱮ ᱢᱟᱱᱮ ᱡᱟᱸ ᱟᱵᱩ ᱞᱟᱹᱜᱤᱫ ᱤᱱᱟᱹᱜ ᱠᱤᱪᱷᱩ ᱠᱩ ᱠᱚᱨᱟᱣ ᱟᱠᱟᱟᱜᱼᱟ ᱟᱵᱚ ᱵᱩᱱ ᱥᱟᱢᱟᱱᱱᱚ ᱱᱩᱝᱠᱩ ᱞᱟᱹᱜᱤᱫ ᱱᱤᱭᱟᱹ ᱵᱩᱱ ᱠᱚᱨᱟᱣ ᱫᱟᱲᱮᱭᱟᱜ-ᱟ
ᱵᱟᱵᱚ ᱠᱚᱨᱟᱣ ᱫᱟᱲᱮᱭᱟᱜ-ᱟ ᱡᱚᱛᱚ ᱦᱚᱲᱮ ᱠᱚᱨᱟᱣ ᱫᱟᱲᱮᱭᱟᱜ-ᱟ ᱦᱮ ᱡᱚᱛᱚ ᱦᱚᱲ ᱜᱮ ᱢᱟᱱᱮ ᱧᱮᱧᱮᱞᱤᱭᱟ ᱦᱚᱲ ᱠᱚ ᱠᱟᱹᱴᱤᱢ ᱠᱩ ᱩᱛᱱᱟᱹ ᱧᱚᱜᱚᱜ-ᱟ ᱥᱮ ᱡᱟᱦᱟᱭ ᱧᱮᱧᱮᱞ ᱦᱚᱲᱮ ᱪᱟᱞᱟᱜ-ᱟ ᱩᱱᱤ ᱦᱚ ᱵᱟᱝᱟᱭ ᱵᱩᱡᱷᱟᱹᱣ ᱡᱮ ᱵᱟᱝᱟ ᱤᱧ ᱦᱮᱡ ᱠᱟᱛᱮ ᱱᱚᱣᱟᱧ ᱪᱤᱠᱟᱹ ᱠᱮᱫᱟ ᱟᱨ
ᱦᱮᱡ ᱮᱠᱫᱚᱢ ᱮᱠᱫᱚᱢ
ᱦᱮᱸ ᱟᱨ ᱟᱢ ᱡᱩᱫᱤ ᱚᱸᱰᱮ ᱥᱮᱱ ᱠᱟᱛᱮ ᱮᱱᱮᱡ ᱧᱩ ᱵᱩᱞ ᱠᱩ ᱱᱮᱛᱟᱨ ᱢᱟ ᱪᱷᱟᱹᱯᱲᱤ ᱠᱚᱲᱟ ᱮᱱᱛᱮ ᱟᱹᱰᱤ ᱜᱟᱱ ᱩᱰᱩᱝ ᱠᱟᱱᱟ ᱟᱫᱚ ᱱᱩᱠᱩ ᱧᱮᱧᱮᱞ ᱜᱮᱠᱩ ᱪᱟᱞᱟᱜ ᱟᱛᱚ ᱦᱟᱜ ᱚᱸᱰᱮ ᱢᱟ ᱯᱚᱲᱟᱜ ᱮᱠᱮᱱ ᱜᱮ ᱵᱟᱝ ᱫᱚᱨᱠᱟᱨ ᱠᱟᱱᱟ ᱦᱮᱸ ᱦᱮᱸ
ᱱᱚᱣᱟ ᱟᱹᱰᱤ ᱟᱹᱰᱤ ᱵᱷᱟᱹᱜᱤ ᱩᱭᱦᱟᱹᱨ ᱵᱷᱟᱵᱽᱱᱟ ᱛᱟᱵᱮᱱ ᱛᱚᱝ ᱟᱸᱡᱚᱢ ᱠᱟᱛᱮᱫ ᱟᱹᱞᱤᱧ ᱦᱚᱸ ᱵᱷᱟᱜᱤ ᱜᱮᱞᱤᱧ ᱵᱩᱡᱷᱟᱹᱣ ᱠᱮᱫᱟ ᱵᱟᱝ ᱢᱟᱱᱮ ᱟᱭᱢᱟ ᱜᱷᱟᱱᱮ ᱜᱷᱟᱱᱮ ᱡᱮᱢᱚᱱ ᱵᱮᱱ ᱞᱟᱹᱭ ᱠᱮᱫᱟ ᱡᱮ ᱚᱞᱚᱜ ᱯᱟᱲᱦᱟᱜ ᱠᱚᱵᱤᱱ ᱵᱟᱹᱜᱤ ᱪᱟᱵᱟᱣ ᱠᱟᱜᱼᱟ ᱟᱨ ᱱᱚᱝᱠᱟ ᱟᱭᱢᱟ ᱢᱟᱱᱮ ᱦᱚᱲ ᱞᱤᱧ ᱧᱮᱞ ᱠᱟᱜ ᱠᱚᱣᱟ ᱡᱮ ᱚᱞᱚᱜ ᱯᱟᱲᱦᱟᱜ ᱡᱩᱭᱚᱱ ᱵᱟᱹᱜᱤ ᱠᱟᱛᱮ ᱠᱩ ᱱᱤᱝᱠᱟᱹ ᱢᱟᱱᱮ ᱪᱤᱱᱛᱟᱹ ᱵᱷᱟᱵᱽᱱᱟ ᱫᱚ ᱵᱟᱠᱩ ᱫᱚᱦᱚ ᱫᱟᱲᱮᱭᱟᱜᱼᱟ ᱢᱮ ᱡᱟᱦᱟᱸ ᱦᱤᱥᱟᱹᱵᱽ ᱛᱮ ᱟᱵᱮᱱ ᱵᱮᱱ ᱫᱚᱦᱚ ᱠᱟᱜᱼᱟ ᱡᱮ ᱵᱟᱝ ᱱᱤᱭᱟᱹ ᱠᱚᱫᱚ ᱟᱹᱰᱤ ᱢᱟᱱᱟᱣ ᱫᱚᱨᱠᱟᱨ ᱟᱹᱰᱤ ᱟᱹᱰᱤ ᱥᱟᱨᱦᱟᱣ
ᱟᱫᱚ ᱱᱟᱜ ᱩᱸ ᱚᱞᱚᱜ ᱯᱟᱲᱦᱟᱣ ᱨᱮᱦᱚᱸ ᱱᱤᱭᱟᱹ ᱠᱚ ᱥᱤᱠᱷᱱᱟᱹᱛ ᱧᱟᱢᱚᱜᱼᱟ ᱟᱨ ᱵᱟᱝ ᱨᱮᱦᱚᱸ ᱱᱩᱠᱤᱱ ᱫᱚ ᱦᱟᱸ ᱟᱵᱚᱨᱮᱱ ᱦᱚᱲ ᱠᱟᱱᱟ ᱠᱤᱱ ᱪᱤᱠᱟᱛᱮ ᱟᱵᱚ ᱥᱟᱱᱛᱟᱲ ᱦᱩᱭ ᱠᱟᱛᱮ, ᱩᱱᱠᱤᱱ ᱟᱵᱚ ᱵᱟᱵᱚ ᱩᱭᱦᱟᱹᱨ ᱠᱤᱱᱟ ᱛᱮ ᱩᱱᱠᱤᱱᱟᱜ ᱫᱤᱱ ᱨᱮ ᱟᱵ ᱟᱵᱚ ᱵᱟᱵᱚ ᱡᱩᱢᱤᱫᱚᱜᱼᱟ ᱥᱮ ᱡᱩᱢᱤᱫ ᱠᱟᱛᱮ ᱩᱝᱠᱤᱱᱟᱜ ᱵᱟᱵᱚ ᱢᱟᱱᱟᱣ ᱛᱟᱹᱠᱤᱱᱟ ᱚᱱᱠᱟ ᱫᱚ ᱮᱠᱫᱚᱢ ᱵᱟᱹᱲᱤᱡᱚᱜ ᱠᱟᱱᱟ ᱥᱟᱱᱛᱟᱲ ᱦᱩᱭ ᱠᱟᱛᱮ ᱨᱮ ᱦᱚᱸ ᱩᱱᱠᱤᱱᱟᱜ ᱫᱤᱱ ᱫᱚ ᱟᱵᱚ ᱵᱟᱵᱚ ᱩᱭᱦᱟᱹᱨᱟ ᱥᱮ ᱵᱟᱵᱚ ᱢᱟᱱᱟᱣ ᱛᱟᱹᱠᱤᱱᱟ ᱚᱱᱟ ᱫᱚ ᱱᱟᱜ ᱵᱟᱹᱲᱤᱡᱚᱜ ᱠᱟᱱᱟ
ᱱᱤᱭᱟᱹ ᱫᱚ ᱮᱠᱟᱞᱜᱮ ᱢᱟᱱᱟᱣ ᱫᱚᱨᱠᱟᱨ ᱟᱵᱮᱱᱟᱜ ᱩᱭᱦᱟᱹᱨ ᱵᱷᱟᱵᱱᱟ ᱦᱚ ᱵᱷᱟᱜᱤ ᱜᱮᱛᱟᱵᱮᱱᱟ
ᱦᱮᱸ ᱛᱚ
ᱛᱟᱦᱞᱮ ᱤᱧ ᱞᱟᱹᱭᱫᱟ ᱢᱟᱱᱮ ᱟᱯᱮ ᱥᱮᱫ ᱫᱚ ᱢᱟᱱᱮ ᱛᱟᱦᱞᱮ ᱚᱱᱟ ᱤᱭᱟᱹ ᱥᱚᱨᱦᱟᱭ ᱠᱚᱫᱚ ᱪᱮᱫ ᱞᱮᱠᱟ ᱠᱚ ᱢᱟᱱᱟᱣ ᱜᱮᱭᱟ ᱥᱚᱨᱦᱟᱭ ᱢᱟᱠ ᱢᱚᱬᱮ ᱠᱚ ᱢᱟᱜ ᱢᱚᱬᱮ ᱠᱚ ᱢᱟᱱᱟᱣ ᱜᱮᱭᱟ ᱥᱮ ᱵᱟᱝ
ᱦᱮᱸ ᱱᱚᱛᱮ ᱢᱟᱜ ᱢᱚᱬᱮ ᱠᱚ ᱥᱚᱨᱚᱦᱟᱭ ᱠᱚ ᱢᱟᱱᱟᱣ ᱜᱮᱭᱟᱞᱮ
ᱚ ᱟᱹᱰᱤ ᱵᱷᱟᱜᱤ ᱟᱹᱰᱤ ᱵᱷᱟᱜᱤ ᱾
ᱛᱟᱦᱚᱞᱮ ᱟᱯᱮᱥᱱ ᱠᱚ ᱢᱟᱱᱟᱣ ᱵᱟᱲᱟᱭᱟ ᱥᱮ ᱵᱟᱝ ᱥᱚᱨᱦᱟᱭ ᱢᱟᱜ ᱢᱚᱬᱮ ᱠᱚ ᱵᱟᱦᱟ ᱠᱚ
ᱦᱮᱸ ᱟᱞᱮ ᱥᱮᱫ ᱦᱚᱸᱫᱚ ᱢᱟᱱᱟᱣ ᱫᱚᱠᱚ ᱢᱟᱱᱟᱣ ᱜᱮᱭᱟ ᱟᱫᱚ ᱢᱟᱜ ᱢᱚᱬᱮ ᱫᱚ ᱱᱚᱜᱚᱭ ᱾ ᱟᱹᱞᱤᱧ ᱦᱚᱸ ᱵᱟᱨᱦᱮ ᱫᱤᱥᱚᱢ ᱥᱮᱫ ᱞᱤᱧ ᱛᱟᱦᱮᱸᱱᱟ ᱥᱮ ᱵᱟᱹᱲᱛᱤ ᱥᱮ ᱟᱫᱚ ᱱᱚᱱᱛᱮ ᱜᱮ ᱱᱚᱜᱼᱚᱭ ᱢᱟᱜ ᱢᱚᱬᱮ ᱞᱤᱧ ᱧᱮᱞ ᱠᱮᱫᱟ ᱛᱚ ᱧᱮᱞ ᱠᱟᱛᱮᱫ ᱦᱚᱸ ᱵᱷᱟᱜᱤ ᱜᱮ ᱞᱤᱧ ᱵᱩᱡᱽ ᱠᱮᱫᱟ ᱵᱟᱝ ᱡᱟᱸᱜᱟ ᱦᱤᱥᱟᱹᱵ ᱛᱮ ᱟᱵᱚᱣᱟᱜ ᱠᱟᱞᱪᱟᱨ ᱠᱚᱦᱚᱸ ᱢᱟᱱᱮ ᱢᱟᱱᱮ ᱵᱷᱮᱜᱟᱨ ᱨᱮᱦᱚᱸ ᱢᱟᱱᱮ ᱵᱷᱮᱜᱟᱨ ᱵᱷᱮᱜᱟᱨ ᱧᱚᱜ ᱜᱮᱭᱟ ᱠᱤᱱᱛᱩ ᱥᱟᱱᱛᱟᱲ ᱫᱚ ᱡᱚᱛᱚ ᱥᱟᱱᱛᱟᱲ ᱠᱟᱱ ᱜᱮᱭᱟᱵᱚᱱ ᱾
ᱦᱮᱸ ᱦᱮᱸ ᱤᱱᱠᱟᱹ ᱾
ᱟᱫᱚ ᱟᱹᱰᱤ ᱨᱚᱠᱚᱢ ᱫᱤᱥᱚᱢ ᱨᱮ ᱟᱹᱰᱤ ᱨᱚᱠᱚᱢ ᱠᱚ ᱵᱚᱸᱜᱟ ᱵᱩᱨᱩᱭᱟ ᱢᱟᱱᱮ
ᱦᱳᱭ ᱦᱳᱭ ᱦᱳᱭ ᱢᱟᱱᱮ ᱟᱹᱰᱤ ᱨᱚᱠᱚᱢ ᱵᱷᱟᱵ ᱛᱮᱠᱚ ᱵᱚᱸᱜᱟ ᱵᱩᱨᱩᱭᱟ ᱾ ᱢᱟᱱᱮ ᱵᱚᱸᱜᱟ ᱵᱩᱨᱩ ᱫᱚ ᱢᱤᱫ ᱠᱟᱱ ᱛᱟᱵᱚ ᱢᱟᱨᱟᱝ ᱵᱩᱨᱩ ᱡᱟᱦᱮᱨ ᱟᱭᱳ ᱡᱟᱦᱮᱨ ᱟᱭ ᱡᱟᱦᱮᱨ ᱮᱨᱟ ᱢᱟᱱᱮ ᱩᱱᱠᱩ ᱜᱮ ᱠᱟᱱᱟ ᱠᱚ ᱾
ᱦᱮᱸ ᱵᱚᱸᱜᱟ ᱫᱚ ᱡᱚᱛᱚ ᱮᱠᱤ ᱜᱮ ᱠᱟᱱᱟ ᱠᱚ ᱠᱤᱱᱛᱩ
ᱢᱟᱱᱮ ᱩᱱᱠᱩ ᱫᱮᱵᱟ ᱥᱮᱵᱟ ᱦᱮᱸ ᱫᱮᱵᱟ ᱥᱮᱵᱟ ᱢᱟᱱᱮ ᱵᱷᱟᱵ ᱨᱮᱱᱟᱜ ᱜᱮ ᱢᱤᱫᱴᱮᱱ ᱟᱞᱟᱫᱟ ᱢᱟᱱᱮ ᱢᱤᱫᱴᱮᱱ ᱚᱠᱚᱭ ᱪᱮᱫᱞᱮᱠᱟ ᱠᱟᱛᱮ ᱢᱟᱱᱮ ᱥᱮᱵᱟ ᱫᱟᱲᱮᱭᱟᱭ ᱚᱱᱠᱟ ᱾
ᱦᱮᱸ ᱦᱮᱸ ᱮᱱᱛᱮ ᱚᱱᱠᱟ ᱜᱮ ᱧᱮᱞ ᱵᱟᱲᱟ ᱦᱩᱭ ᱠᱟᱱᱟ ᱟᱞᱮ ᱥᱮᱱ ᱫᱚ ᱢᱟᱜ ᱢᱚᱬᱮ ᱨᱮᱱᱟᱜ ᱦᱮᱸ ᱤᱭᱟᱹ ᱡᱚᱠᱷᱚᱱ ᱠᱚ ᱵᱚᱸᱜᱟᱭ ᱠᱤ ᱦᱟᱱᱮ ᱦᱩᱲᱩ ᱠᱚ ᱡᱚᱠᱷᱚᱱ ᱞᱮ ᱤᱨ ᱨᱟᱠᱟᱵ ᱟᱹᱜᱩᱭᱟ ᱩᱱ ᱡᱚᱠᱷᱚᱱ ᱢᱟᱜ ᱢᱚᱬᱮ ᱟᱨ ᱱᱚᱛᱮ ᱫᱚ ᱱᱟ ᱤᱧ ᱧᱮᱞ ᱵᱟᱲᱟ ᱠᱟᱜᱼᱟ ᱟᱹᱰᱤ ᱜᱟᱱ ᱚᱱᱠᱟ ᱟᱛᱩ ᱠᱚᱨᱮ ᱾ ᱱᱮᱛᱟᱨ ᱫᱤᱱ ᱱᱟᱜ ᱠᱚ ᱢᱟᱜ ᱢᱚᱬᱮ ᱠᱟᱱᱟ ᱱᱮᱛᱟᱨ ᱚᱱᱮ ᱪᱟᱞᱟᱣᱱᱮᱱᱟ ᱟᱫᱚ ᱚᱱᱟᱜᱮ ᱟᱫᱚ ᱵᱟᱹᱞᱤᱧ ᱵᱩᱡᱷᱟᱹᱣ ᱫᱟᱲᱮᱭᱟᱜ ᱢᱟᱱᱮ ᱢᱟᱜ ᱢᱚᱬᱮ ᱵᱚᱸᱜᱟ ᱴᱟᱜ ᱫᱚ ᱢᱟᱱᱮ ᱪᱮᱫ ᱞᱮᱠᱟ ᱢᱟᱱᱮ ᱵᱷᱮᱜᱟᱨ ᱜᱮ ᱛᱟᱵᱳ ᱥᱮ ᱢᱟᱱᱮ ᱢᱤᱫ ᱜᱮ ᱨᱮᱦᱚᱸ ᱢᱟᱱᱮ ᱩᱞᱴᱟᱹ ᱩᱞᱴᱟᱹ ᱧᱚᱜ ᱵᱩᱡᱷᱟᱹᱜ ᱠᱟᱱᱟ ᱡᱮ ᱱᱚᱛᱮ ᱨᱮᱦᱚᱸ ᱱᱚᱝᱠᱟ ᱾
ᱵᱟᱝ ᱵᱟᱝ ᱢᱤᱫ ᱵᱚᱸᱜᱟ ᱫᱚ ᱢᱟᱱᱮ ᱢᱤᱫ ᱜᱮ ᱛᱟᱵᱚᱱᱟᱭ ᱾
ᱦᱮᱸ ᱥᱩᱫᱩ ᱫᱤᱱᱴᱟᱜ ᱜᱮ
ᱦᱮᱸ ᱢᱟᱱᱮ ᱫᱤᱱ ᱴᱟᱜ ᱜᱮ ᱱᱟᱥᱮᱭᱟᱜ ᱦᱮᱸ ᱫᱤᱱᱴᱟᱠᱤᱱ ᱞᱟᱦᱟ ᱛᱟᱭᱱᱚᱢᱚᱜ ᱠᱟᱱ ᱛᱟᱵᱚᱱᱟ ᱥᱮ ᱟᱫᱚ ᱢᱟᱨᱟᱝ ᱵᱩᱨᱩ ᱟᱢ ᱫᱚ ᱢᱟᱱᱮ ᱡᱟᱦᱟᱸ ᱞᱮᱠᱟ ᱜᱮᱢ ᱫᱮᱵᱟᱭᱟ ᱱᱩᱭ ᱫᱚ ᱢᱟᱨᱟᱝ ᱵᱩᱨᱩ ᱫᱚ ᱢᱟᱨᱟᱝ ᱵᱩᱨᱩ ᱜᱮᱭ ᱛᱟᱦᱮᱱᱟ ᱩᱱᱤ ᱫᱚ ᱵᱟᱭ ᱯᱟᱞᱴᱟᱜᱼᱟ ᱡᱮ ᱱᱤᱭᱟᱹ ᱫᱤᱱ ᱨᱮᱢ ᱥᱮᱵᱟᱭ ᱥᱮ ᱦᱟᱱᱟ ᱫᱤᱱᱨᱮᱢ ᱥᱮᱵᱟᱭᱮ ᱜᱮᱭᱟ
ᱦᱮᱸ ᱮᱠᱫᱚᱢ ᱢᱟᱱᱮ ᱢᱟᱨᱟᱝ ᱵᱩᱨᱩ ᱫᱚ ᱮᱠᱤ ᱜᱮ ᱥᱩᱫᱷᱩ ᱟᱵᱚ ᱫᱚ ᱫᱤᱱ ᱴᱟᱜ ᱜᱮ ᱢᱟᱱᱮ ᱟᱵᱚ ᱫᱚ ᱦᱟᱱᱛᱮ ᱟᱞᱮ ᱚᱱᱟ ᱮᱴᱟᱜ ᱢᱟᱥ ᱨᱮᱞᱮ ᱵᱚᱸᱜᱟ ᱱᱛᱮ ᱱᱚ ᱮᱴᱟᱜ ᱢᱟᱥ ᱨᱮᱠᱚ ᱵᱚᱸᱜᱟ ᱵᱩᱨᱩ ᱟᱠᱚ ᱦᱮᱸ ᱦᱮᱸ ᱦᱮᱸ
ᱛᱟᱦᱞᱮ ᱟᱵᱮᱱ ᱫᱚ ᱛᱟᱦᱞᱮ ᱱᱤᱛᱚᱜ ᱱᱤᱛᱚᱜ ᱫᱚ ᱢᱟᱱᱮ ᱪᱮᱫ ᱠᱚᱵᱮᱱ ᱪᱤᱠᱟᱹ ᱵᱟᱲᱟᱭ ᱜᱮᱛᱮ ᱠᱟᱹᱢᱤᱭᱟᱵᱮᱱ? ᱥᱮ ᱪᱮᱫ ᱞᱮᱠᱟ ᱡᱟᱦᱟᱱᱟᱜ ᱵᱮᱱ ᱤᱭᱟᱹ ᱵᱟᱲᱟᱭᱟ?
ᱱᱤᱛᱚᱜ ᱵᱚᱞᱛᱮ
ᱢᱟᱱᱮ ᱢᱮ ᱛᱮ ᱡᱚᱠᱷᱚᱱ ᱢᱮᱱᱟᱜ ᱵᱮᱱᱟ ᱡᱮ ᱚᱲᱟᱜ ᱨᱮ ᱥᱮ ᱚᱠᱟᱨᱮᱲᱟᱜ ᱚᱲᱟᱜ ᱠᱚᱨᱮ ᱜᱮᱵᱮᱱ ᱛᱟᱦᱮᱱ ᱜᱮᱭᱟ ᱥᱮ
ᱦᱮᱸ ᱦᱮᱸ ᱚᱲᱟᱜ ᱨᱮᱜᱮᱞᱤᱧ ᱛᱟᱦᱮᱱ ᱜᱮᱭᱟ ᱚᱲᱟᱜ ᱵᱚᱞᱛᱮ ᱫᱚ ᱱᱚᱝᱠᱟ ᱚᱱᱠᱟ ᱵᱟᱨᱦᱨᱮ ᱠᱚᱨᱮ ᱦᱚᱸ ᱠᱟᱹᱢᱤ ᱪᱟᱞᱟᱣ ᱵᱟᱲᱟᱭ ᱦᱩᱭᱩᱜᱼᱟ ᱚᱱᱠᱟ ᱢᱟ ᱟᱹᱰᱤ ᱨᱚᱠᱚᱢ ᱠᱟᱹᱢᱤ ᱩᱰᱩᱝ ᱟᱠᱟᱱᱟ ᱠᱳᱢᱯᱟᱱᱤ ᱤᱭᱟᱹ ᱠᱚᱨᱮ ᱜᱚᱴᱟ ᱾ ᱠᱟᱱᱟ ᱟᱹᱞᱤᱧ ᱫᱚ ᱚᱱᱟ ᱠᱳᱢᱯᱟᱱᱤ ᱨᱮᱜᱮ ᱞᱤᱧ ᱠᱟᱹᱢᱤᱭᱟ ᱾
ᱚ ᱢᱟ ᱟᱹᱰᱤ ᱟᱹᱰᱤ ᱥᱟᱨᱦᱟᱣ ᱾ ᱦᱩᱸ ᱠᱳᱢᱯᱟᱱᱤ ᱠᱚᱨᱮ ᱵᱚᱱ ᱠᱟᱹᱢᱤ ᱵᱟᱲᱟᱭᱟ ᱾ ᱪᱮᱫ ᱠᱳᱢᱯᱟᱱᱤ ᱨᱮᱵᱮᱱ ᱠᱟᱹᱢᱤᱭ ᱜᱮᱭᱟ?
ᱟᱹᱞᱤᱧ ᱫᱚ ᱚᱱᱮ ᱜᱤᱞᱟᱹᱥ ᱠᱚ ᱡᱟᱦᱟᱸ ᱨᱮ ᱵᱟᱠᱚ ᱵᱮᱱᱟᱣ ᱫᱟᱜ ᱧᱩ ᱜᱮᱞᱮ ᱯᱞᱟᱥᱴᱤᱠ ᱨᱮᱱᱟᱜ
ᱳ ᱦᱳ
ᱚᱱᱟ ᱚᱱᱠᱟᱱᱟᱜ ᱢᱤᱫᱴᱟᱝ ᱯᱷᱮᱠᱴᱨᱤ ᱚᱱᱟ ᱠᱳᱢᱯᱟᱱᱤ ᱞᱮᱠᱟᱱᱟᱜ ᱨᱮᱜᱮ ᱞᱤᱧ ᱠᱟᱹᱢᱤᱭᱟ ᱾ ᱚᱱᱟ ᱠᱚ ᱞᱤᱧ ᱠᱤᱠᱤᱝ ᱵᱟᱲᱟᱭᱟ ᱾ ᱢᱮᱥᱤᱱ ᱛᱮ ᱩᱰᱩᱝᱚᱜᱼᱟ᱾ ᱚᱱᱟ ᱠᱚᱞᱤᱧ ᱯᱮᱠᱤᱝᱼᱟ, ᱛᱟᱯᱚᱨᱮ ᱢᱤᱫᱴᱟᱝ ᱯᱤᱴᱤ ᱞᱮᱠᱟᱱᱟᱜ ᱞᱮ ᱥᱟᱭᱤᱡ ᱪᱤᱠᱟᱹᱛᱮ ᱱ ᱠᱷᱟᱱ ᱚᱱᱟᱫᱚ ᱟᱨᱚ ᱮᱴᱟᱜ ᱫᱤᱥᱚᱢ ᱚᱠᱟ ᱠᱚᱨᱮ ᱠᱚ
ᱦᱳᱭ ᱦᱳᱭ ᱦᱳᱭ ᱟᱹᱞᱤᱧ ᱦᱚᱸ ᱚᱱᱠᱟᱞᱤᱧ ᱠᱟᱹᱢᱤ ᱵᱟᱲᱟᱭᱮᱫ ᱠᱟᱱ ᱛᱟᱦᱮᱸᱜᱼᱟ ᱢᱟᱱᱮ ᱚᱲᱟᱜ ᱠᱚ ᱛᱟᱦᱮᱸ ᱠᱟᱱ ᱛᱟᱦᱮᱸ ᱟᱫᱚ ᱱᱤᱛᱚᱜ ᱫᱚ ᱢᱟᱱᱮ ᱵᱟᱨᱮ ᱪᱮᱫᱞᱤᱧᱮᱡ ᱛᱚ ᱟᱫᱚ ᱱᱚᱝᱠᱟ ᱫᱚ ᱵᱟᱞᱤᱧ ᱠᱟᱹᱢᱤᱲᱟᱭᱮᱫᱟ ᱱᱤᱛᱚᱜ ᱫᱚ
ᱦᱩ
ᱟᱫᱚ ᱟᱹᱞᱤᱧ ᱦᱚᱸ ᱢᱟᱱᱮ ᱠᱟᱹᱢᱤ ᱜᱮᱞᱤᱧ ᱢᱮᱱ ᱜᱮᱭᱟ ᱟᱫᱚᱮ ᱯᱟᱲᱦᱟᱜ ᱨᱮᱱᱟᱜ ᱪᱮᱫ ᱜᱮ ᱦᱟᱱᱟ ᱱᱤᱭᱟᱹ ᱛᱮ ᱪᱟᱞᱟᱜ ᱠᱟᱱᱟ ᱥᱮ ᱟᱫᱚ ᱚᱱᱟ ᱠᱚᱫᱚ ᱛᱮ ᱵᱟᱹᱞᱤᱧ ᱠᱟᱹᱢᱤ ᱵᱟᱲᱟᱭᱮᱫᱟ᱾
ᱡᱚᱛᱚᱱᱟᱜ ᱢᱤᱫᱴ ᱠᱚᱨᱟᱣ ᱞᱮᱠᱟᱱᱟᱜ ᱵᱟᱝ ᱜᱟᱱᱚᱜ ᱠᱟᱱᱟ᱾ ᱢᱟᱱᱮ ᱠᱚᱢ ᱵᱮᱥᱤ ᱫᱚ ᱠᱟᱹᱢᱤ ᱦᱩᱭᱩᱜᱼᱟ, ᱯᱟᱲᱦᱟᱜ ᱯᱟᱲᱦᱟᱜ ᱛᱩᱞᱩᱡ ᱟᱨ ᱱᱚᱝᱠᱟ ᱫᱚ ᱦᱟᱜ ᱡᱮ ᱱᱚᱣᱟ ᱠᱚᱢᱯᱟᱱᱤ ᱠᱚᱨᱮ ᱵᱚᱞᱚ ᱠᱟ ᱠᱟᱛᱮᱜ ᱫᱚ ᱟᱜ ᱯᱟᱲᱦᱟᱣ ᱥᱮᱱ ᱫᱚ ᱟᱜᱫᱚ ᱩᱱᱟᱹᱜ ᱢᱚᱱᱮᱼᱟᱫᱚ ᱵᱟᱝ ᱪᱟᱞᱟᱣ ᱜᱚᱫᱚᱜᱼᱟ᱾
ᱚ ᱦᱳᱭ ᱦᱳᱭ ᱢᱟᱱᱮ ᱟᱵᱮᱱ ᱡᱷᱟᱲᱠᱷᱚᱸᱰ ᱫᱤᱥᱚᱢ ᱢᱟᱱᱮ ᱢᱟᱱᱮ ᱡᱷᱟᱲᱠᱷᱚᱸᱰ ᱫᱤᱥᱚᱢ ᱨᱮ ᱚᱱᱠᱟ ᱧᱮᱞ ᱞᱮᱠᱟᱱ ᱡᱟᱭᱜᱟ ᱪᱮᱫ ᱢᱮᱱᱟᱜᱼᱟ?